ᱦᱮᱞᱳ
ᱦᱮᱸ ᱦᱮᱞᱳ
ᱦᱮᱸ ᱨᱚᱲ ᱵᱤᱱ ᱟᱸᱡᱚᱢᱮᱫ ᱛᱟᱹᱞᱤᱧ ᱟᱹᱞᱤᱧᱟᱜ?
ᱦᱚᱭ ᱟᱸᱡᱚᱢᱚᱜ ᱠᱟᱱ ᱜᱮᱭᱟ
ᱦᱚᱭ ᱛᱚ ᱯᱩᱨᱟᱹ ᱯᱩᱨᱤᱥᱠᱟᱨ ᱜᱮ
ᱦᱚᱭ ᱴᱷᱤᱠ ᱜᱮᱭᱟ
ᱟᱪ ᱪᱷᱟ ᱪᱷᱟ ᱪᱷᱟ ᱱᱟᱯᱟᱭ ᱵᱟᱲᱟ ᱜᱮᱭᱟᱵᱤᱱ
ᱦᱚᱭ ᱱᱟᱯᱟᱭ ᱜᱮ ᱢᱮᱱᱟᱜ ᱞᱤᱧᱟ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱦᱚᱭ ᱚᱲᱟᱜ ᱨᱮᱱ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ
ᱚ ᱟᱪ ᱪᱷᱟ ᱠᱟᱹᱢᱤ ᱠᱚᱫᱚ ᱱᱟᱜ ᱢᱮᱱᱫᱚ ᱟᱞᱮ ᱥᱮᱫ ᱫᱚᱦᱱᱟᱜ ᱛᱩᱞᱞᱟ ᱦᱮᱸ ᱟᱹᱞᱤᱧ ᱦᱚᱸ ᱱᱟᱯᱟᱭ ᱜᱮᱭᱟᱞᱤᱧ ᱥᱟᱱᱟᱢ ᱦᱚᱲᱜᱮ ᱱᱟᱯᱟᱭ ᱜᱮᱭᱟᱞᱮ ᱦᱮᱸ ᱠᱟᱹᱢᱤ ᱠᱚᱫᱚ ᱡᱮᱢᱚᱱ ᱟᱞᱮ ᱥᱮᱫ ᱫᱚ ᱦᱟᱜ ᱱᱤᱛᱚᱜ ᱫᱚ ᱛᱚᱞᱟ ᱠᱚ ᱮᱜ ᱦᱟᱨᱟ ᱵᱟᱲᱟ ᱟᱠᱟᱱᱟ ᱛᱚ ᱟᱫᱚ ᱡᱮᱢᱚᱱ ᱟᱞᱮᱥᱮᱫ ᱫᱚ ᱱᱟᱜ ᱨᱚᱦᱚᱭ ᱜᱮᱠᱚ ᱮᱦᱚᱵ ᱫᱚ ᱛᱟᱦᱚᱞᱮ ᱟᱯᱮ ᱥᱮᱫ ᱫᱚ ᱚᱠᱟᱞᱮᱠᱟ ᱱᱤᱛᱚᱜ ᱫᱚ
ᱦᱳᱭ ᱟᱞᱮᱥᱮᱫ ᱦᱚᱸ ᱮᱦᱚᱵ ᱵᱟᱲᱟ ᱦᱩᱭ ᱟᱠᱟᱱᱟ ᱟᱫᱚ ᱦᱚᱞᱟ ᱢᱟᱫᱷᱮᱨ ᱠᱷᱚᱱ ᱛᱷᱚᱲᱟ ᱫᱟᱜ ᱮ ᱵᱚᱱᱫᱚ ᱟᱠᱟᱫ ᱛᱮ ᱡᱤᱨᱟᱹᱣ ᱦᱩᱭ ᱟᱠᱟᱱᱟ ᱠᱷᱮᱛ ᱠᱚᱥᱮᱱᱟᱜ ᱠᱟᱹᱢᱤ ᱫᱚ
ᱚ ᱟᱪᱪᱷᱟ ᱟᱪᱷᱟ ᱟᱫᱚ ᱛᱚᱞᱟ ᱛᱤᱱᱟᱹᱜ ᱞᱟᱴᱩ ᱞᱟᱴᱩ ᱦᱟᱨᱟ ᱵᱩᱨᱩ ᱟᱠᱟᱱᱛᱮ
ᱛᱚᱞᱟ ᱫᱚ ᱞᱟᱹᱴᱩᱣ ᱟᱠᱟᱱ ᱜᱮᱭᱟ ᱚᱱᱟ ᱞᱟᱹᱜᱤᱫ ᱛᱮ ᱠᱷᱮᱛ ᱛᱮ ᱦᱩᱲᱩ ᱨᱚᱦᱚᱭ ᱮᱦᱚᱵ ᱦᱩᱭ ᱟᱠᱟᱱᱟ ᱞᱟᱴᱩᱭᱮᱱ ᱛᱮ ᱦᱚᱭ
ᱦᱳᱭᱛᱳ ᱟᱨ ᱛᱟᱦᱚᱞᱮ ᱟᱯᱮ ᱥᱮᱫ ᱫᱚ ᱡᱟᱹᱯᱩᱫ ᱫᱚ ᱚᱠᱟ ᱞᱮᱠᱟ ᱟᱯᱮ ᱴᱚᱴᱷᱟ ᱥᱮᱫ ᱫᱚ
ᱡᱟᱹᱯᱩᱫ ᱫᱚ ᱦᱮᱸ ᱵᱟᱨᱯᱮ ᱫᱤᱱ ᱞᱟᱦᱟᱭ ᱡᱟᱹᱯᱩᱫ ᱵᱟᱲᱟ ᱠᱮᱫᱟ ᱟᱫᱚ ᱱᱤᱛᱚᱝ ᱫᱚᱭ ᱯᱷᱟᱠᱟᱣ ᱟᱠᱟ ᱫᱟᱭ
ᱚ ᱟᱪ ᱪᱷᱟ ᱚ ᱟᱪ ᱪᱷᱟ ᱛᱟᱨᱮ
ᱢᱮᱱᱫᱚ ᱛᱮᱦᱮᱧ ᱦᱟᱸᱜ ᱚᱠᱟᱴᱟᱜ ᱥᱟᱛᱟᱢ ᱵᱟᱨᱮᱛᱮ ᱨᱚᱯᱚᱲ ᱦᱩᱭᱩᱜᱼᱟ ᱚᱱᱟᱜᱮ ᱠᱟᱹᱴᱤᱡ ᱢᱮᱱᱫᱚ ᱵᱟᱱᱟ ᱦᱚᱲ ᱛᱮᱞᱟᱝ ᱜᱚᱞᱯᱚ ᱜᱟᱞᱢᱟᱨᱟᱣ ᱠᱟᱛᱮᱜ ᱜᱮᱞᱟᱝ ᱴᱷᱤᱠ ᱞᱮᱠᱷᱟᱱ ᱠᱟᱹᱴᱤᱡ ᱱᱟᱯᱟᱭ ᱠᱚᱜᱼᱟ ᱦᱮᱸ ᱥᱮ ᱵᱟᱝ ᱟᱫᱚ ᱟ. ᱵᱤᱱ ᱫᱚ ᱟᱵᱮᱱᱟᱜ ᱢᱚᱱᱮᱨᱮ ᱡᱩᱫᱤ ᱚᱱᱠᱟᱱᱟᱜ ᱡᱩᱫᱤ ᱥᱟᱛᱟᱢ ᱠᱚ ᱢᱮᱱᱟᱜᱼᱟ ᱢᱟ ᱠᱟᱹᱴᱤᱡ ᱞᱟᱹᱭ ᱥᱚᱫᱚᱨ ᱵᱮᱱ ᱚᱱᱟᱜᱮ ᱮᱱᱠᱷᱟᱱ ᱨᱚᱯᱚᱲᱚᱜ ᱦᱩᱭᱩᱜᱼᱟ ᱦᱮᱞᱳ ᱦᱮᱞᱳ ᱦᱮᱞᱳ ᱦᱮᱞᱳ